ᱦᱮᱞᱳ ᱦᱮᱸ ᱦᱮᱞᱳ
ᱦᱮᱸ
ᱦᱮᱸ ᱞᱟᱹᱭ ᱢᱮ
ᱪᱮᱫ ᱞᱟᱜᱣᱟ ᱟᱠᱟᱱ ᱛᱟᱦᱮᱱᱟ
ᱵᱟᱦᱟᱭ ᱛᱮᱜᱤᱭ ᱛᱟᱦᱮᱜ -ᱟ ᱦᱮᱸ ᱛᱟᱨᱯᱚᱨᱮ ᱚᱱᱟ ᱫᱚ ᱥᱟᱹᱨᱫᱤ ᱢᱟᱦᱟ ᱨᱮᱱᱟᱜ ᱞᱟᱝ ᱜᱟᱞᱢᱟᱨᱟᱣᱮᱫ ᱛᱟᱦᱮᱸᱱᱟ
ᱦ
ᱟᱨ ᱥᱟᱹᱨᱫᱤ ᱢᱟᱦᱟ ᱫᱚ ᱚᱱᱠᱟ ᱠᱟᱛᱮᱫ ᱚᱱᱟ ᱫᱚ ᱪᱟᱵᱟᱭᱮᱱᱟ ᱮᱨᱯᱚᱨ ᱡᱟᱦᱟᱸ ᱥᱮᱸᱫᱽᱨᱟ ᱢᱟᱦᱟ ᱥᱮ ᱡᱟᱞᱮ ᱢᱟᱦᱟ ᱤᱱᱟᱹ ᱢᱟᱦᱟ ᱨᱮᱫᱚ ᱟᱞᱮ ᱫᱚ ᱥᱮ ᱯᱤᱴᱷᱟᱹ ᱞᱟᱴᱷᱟ ᱠᱚ ᱡᱚᱢ ᱵᱟᱲᱟ ᱠᱟᱛᱮ ᱫᱤᱱ ᱵᱮᱲᱟ ᱫᱟᱜ ᱨᱟᱹᱥᱠᱟᱹᱭ ᱛᱟᱦᱮᱸᱱᱟ ᱠᱚ ᱫᱟᱜ ᱠᱚᱠᱚ ᱫᱩᱞᱚᱜ ᱛᱟᱦᱮᱸᱱᱟ
ᱦᱮᱸ
ᱤᱱᱟᱹ ᱜᱮ ᱛᱟᱨᱯᱚᱨ ᱟᱯᱮ ᱟᱯᱮ ᱴᱷᱮᱡ ᱫᱚ ᱪᱮᱫ ᱠᱚᱠᱚ ᱪᱤᱠᱟᱹᱭᱟ
ᱟᱞᱮ ᱥᱮᱫ ᱦᱚᱸ ᱚᱱᱠᱟ ᱜᱮ ᱠᱟᱱᱟ ᱢᱟᱦᱟ ᱥᱮᱫᱽᱨᱟ ᱢᱟᱦᱟ ᱦᱤᱞᱳᱜ ᱫᱚ ᱥᱮᱫᱽᱨᱟᱭᱟ ᱠᱚ ᱢᱟᱱᱮ ᱵᱟᱵᱟ ᱛᱟᱠᱚ ᱡᱚᱛᱚ ᱠᱚ ᱮᱦᱚᱵᱟ ᱢᱩᱪᱟᱹᱫ ᱚᱲᱟᱜ ᱠᱷᱚᱱ ᱚᱲᱟᱜ ᱵᱚᱞᱚ ᱵᱚᱞᱚ ᱛᱮ ᱦᱟᱺᱰᱤ ᱠᱚᱠᱚ ᱧᱩᱭᱟ ᱧᱩᱼᱧᱩ ᱛᱮᱠᱚ ᱦᱤᱡᱩᱜᱼᱟ ᱚᱱᱟᱜᱮ ᱥᱮᱸᱫᱽᱨᱟ ᱫᱚ ᱟᱨ
ᱟ
ᱚᱱᱠᱟ ᱠᱟᱛᱮᱫ ᱞᱮ ᱮᱦᱚᱵ-ᱟ ᱟᱨ ᱟᱨ ᱠᱷᱟᱞᱤ ᱢᱟᱱᱮ ᱚᱱᱟ ᱫᱟᱜ ᱟᱯᱮ ᱫᱚ ᱚᱝᱠᱟ ᱛᱩᱢᱫᱟᱹᱜ ᱴᱟᱢᱟᱠ ᱯᱮ ᱚᱰᱩᱠᱟ ᱥᱮ ᱢᱟᱭᱤᱠ ᱵᱚᱠᱥ ᱯᱮ ᱵᱮᱵᱚᱦᱟᱨ ᱜᱮᱭᱟ
ᱟᱪᱪᱷᱟ ᱚᱱᱟ ᱫᱚ ᱚᱠᱟ ᱢᱟᱦᱟ ᱨᱮᱱᱟᱜ ᱞᱟᱝ ᱜᱚᱞᱯᱷᱚ ᱠᱮᱫᱟ
ᱢᱩᱪᱟᱹᱫ ᱥᱮᱫ ᱚᱱᱟ ᱥᱮᱸᱫᱽᱨᱟ ᱡᱟᱞᱮ ᱢᱟᱦᱟ ᱦᱤᱞᱚᱜ ᱦᱳᱭ ᱵᱟᱦᱟ ᱨᱮᱱᱟᱜ
ᱛᱟᱦᱞᱮ ᱤᱱᱟ ᱠᱷᱟᱡ ᱜᱮ ᱡᱟᱞᱮ ᱫᱚ ᱪᱟᱵᱟᱭᱮᱱᱟ ᱛᱚ ᱤᱭᱟᱹ ᱵᱟᱦᱟ ᱫᱚ ᱪᱟᱵᱟᱭᱮᱱᱟ ᱛᱚ
ᱦᱮᱸ ᱦᱮᱸ
ᱚ ᱛᱟᱦᱚᱞᱮ ᱪᱟᱹᱛ ᱪᱟᱹᱛ ᱵᱚᱸᱜᱟ ᱫᱚ ᱪᱮᱫ ᱪᱮᱫ ᱯᱟᱛᱟ ᱯᱮ ᱢᱟᱱᱟᱣ ᱛᱟᱦᱮᱸᱱᱟ
ᱪᱮᱫ ᱚᱱᱠᱟ ᱢᱟᱨᱟᱝᱟᱜ ᱫᱚ ᱪᱮᱫ ᱦᱚᱸ ᱵᱟᱹᱱᱩᱜ-ᱟ ᱪᱟᱹᱛᱛ ᱨᱮᱫᱚ ᱪᱟᱹᱛ ᱯᱟᱛᱟ ᱜᱮ ᱚᱱᱟ
ᱦᱮᱸ ᱢᱟᱱᱮ ᱤᱭᱟᱹᱭᱟᱠᱚ ᱪᱟᱹᱛ ᱨᱮ ᱜᱮ ᱥᱮ ᱞᱩᱵᱩᱜ ᱠᱚ ᱡᱚᱢ ᱛᱟᱦᱮᱸᱱᱟ
ᱦᱮᱸ ᱚᱱᱟ ᱜᱮ ᱟᱨ ᱦᱚᱸ ᱚᱠᱟ ᱠᱚᱨᱮ ᱫᱚ ᱥᱮ ᱪᱮᱫ ᱠᱚ ᱵᱷᱚᱠᱛᱟ ᱟᱹᱪᱩᱨ ᱠᱚ ᱪᱮᱫ ᱠᱚ ᱦᱩᱭᱩᱜ ᱛᱟᱦᱮᱸᱱ ᱜᱮᱭᱟ ᱛᱚᱵᱮ ᱢᱮᱱ ᱫᱚ ᱠᱟᱱᱟ ᱚᱱᱟ ᱨᱮᱱᱟᱜ ᱫᱚ ᱞᱩᱵᱩᱜ ᱡᱚᱢ ᱵᱟᱝ
ᱞᱩᱵᱩᱜ ᱡᱚᱢ
ᱦᱮᱸ ᱛᱟᱞᱮ ᱵᱟᱹᱭᱥᱟᱹᱠᱷ ᱨᱮᱫᱚ ᱪᱮᱫ ᱠᱚ ᱦᱩᱭᱩᱜ ᱛᱟᱦᱮᱸᱫ
ᱵᱟᱹᱭᱥᱟᱹᱠᱷ ᱨᱮᱫᱚ ᱵᱟᱹᱭᱥᱟᱹᱠ ᱨᱮ ᱫᱚ ᱵᱟᱹᱱᱩᱜ-ᱟ ᱚᱱᱠᱟ
ᱚ ᱚᱱᱠᱟ ᱫᱚ ᱵᱟᱹᱱᱩᱜ-ᱟ ᱵᱟᱝ
ᱵᱟᱝ
ᱛᱟᱞᱮ ᱵᱟᱹᱭᱥᱟᱹᱠ ᱯᱚᱨ ᱫᱚ ᱡᱚᱥᱴᱤ ᱪᱟᱞᱟᱣᱮᱱᱟ ᱡᱚᱥᱴᱤ ᱵᱚᱸᱜᱟ ᱫᱚ ᱨᱩᱦᱱᱤ ᱵᱚᱱ ᱢᱟᱱᱟᱣ ᱛᱟᱦᱮᱸᱱᱟ ᱛᱟᱦᱞᱮ ᱨᱩᱦᱱᱤ ᱨᱮ ᱟᱯᱮ ᱪᱮᱫ ᱠᱚᱯᱮ ᱠᱟᱹᱢᱤ ᱛᱟᱦᱮᱸᱱᱟ
ᱨᱚᱦᱱᱤ ᱨᱮᱫᱚ ᱚᱱᱟ ᱱᱚᱝᱠᱟ ᱫᱚ ᱥᱟᱯᱷᱟ ᱥᱩᱛᱨᱟᱹ ᱜᱮ ᱢᱮᱱᱟᱜ-ᱟ ᱜᱮᱡ ᱜᱩᱨᱤᱡ ᱟᱨ ᱦᱟᱦᱱᱤ ᱨᱮᱜᱮ ᱚᱱᱟ ᱤᱭᱟᱹ ᱫᱚ ᱚᱲᱟᱜ ᱠᱚ ᱜᱟᱨᱟ ᱟᱨᱠᱤ
ᱚ
ᱜᱩᱨᱤᱡ ᱛᱮ ᱡᱟᱦᱟᱸ
ᱟ
ᱚᱱᱟ ᱟᱨ ᱚᱱᱟ ᱪᱮᱫ ᱠᱚ ᱞᱟᱹᱭᱟ ᱛᱚᱞᱟ ᱠᱚᱠᱚ ᱤᱭᱟᱹᱭᱟ ᱥᱮ
ᱦᱩᱲᱩ ᱠᱚ ᱫᱚ
ᱪᱟᱨᱟ ᱠᱚ ᱦᱩᱲᱩ ᱦᱩᱲᱩ ᱠᱚ ᱩᱰᱩᱠᱟ ᱪᱟᱞᱟᱭ ᱞᱟᱹᱜᱤᱫ
ᱟᱱᱦᱟ ᱨᱮᱱᱟᱜ ᱱᱤᱭᱚᱢ ᱪᱮᱫᱞ ᱞᱮᱠᱟᱱ ᱛᱟᱯᱮᱭᱟ ᱪᱮᱫ ᱞᱮᱠᱟ ᱦᱟᱛᱮᱜ ᱠᱚ ᱩᱰᱩᱠ ᱛᱟᱦᱮᱸᱫ ᱚᱱᱟ ᱠᱚ ᱛᱤᱱᱟᱹᱜ ᱴᱟᱢ ᱵᱟᱰᱟᱭ
ᱩᱰᱩᱠ ᱠᱚᱫᱚ ᱩᱰᱩᱠ ᱠᱚᱫᱚ ᱟᱹᱣᱨᱤᱧ ᱧᱮᱞ ᱵᱟᱲᱟᱭᱟ ᱱᱤᱛ ᱫᱷᱟᱹᱵᱤᱡ ᱛᱮ ᱚᱱᱟᱫᱚ ᱴᱷᱤᱠ ᱵᱟᱹᱧ ᱞᱟᱹᱭ ᱫᱟᱲᱮᱭᱟᱜ ᱠᱟᱱᱟ
ᱛᱚᱵᱮ ᱤᱧ ᱫᱚ ᱱᱤᱭᱟᱹ ᱴᱩᱠᱩᱧ ᱧᱮᱞ ᱠᱟᱫᱟ ᱧᱮᱞ ᱠᱟᱫᱟᱧ ᱡᱮ ᱱᱟᱣᱟ ᱦᱟᱴᱟᱜ ᱠᱤᱝᱵᱟ ᱱᱟᱣᱟ ᱴᱩᱝᱠᱤ ᱠᱤᱢᱵᱟ ᱱᱟᱣᱟ ᱠᱷᱟᱹᱪᱞᱟᱹᱜ ᱠᱚ ᱦᱟᱛᱟᱣᱟ
ᱦᱩᱸ
ᱟᱨ ᱟᱫᱚᱣᱟ ᱦᱩᱲᱩ ᱨᱤᱫ ᱠᱟᱛᱮᱜ ᱠᱚ ᱪᱟᱣᱞᱮᱭᱟ ᱟᱨ ᱚᱱᱟ ᱨᱤᱫ ᱠᱟᱛᱮ ᱜᱮᱠᱚ ᱞᱩᱯ ᱠᱚ ᱢᱟᱱᱮ ᱟᱠ ᱦᱚᱞᱚᱝᱼᱟ ᱟᱨ ᱚᱱᱟ ᱦᱚᱞᱚᱝ ᱠᱟᱛᱮᱫ ᱟᱨ ᱚᱱᱟ ᱢᱤᱫᱴᱮᱱ ᱯᱷᱩᱲᱩᱜ ᱨᱮᱠᱚ ᱫᱚᱦᱚᱭᱟ ᱟᱨ ᱡᱟᱦᱟᱸ ᱤᱭᱟᱹ ᱥᱤᱸᱫᱩᱨ ᱚᱱᱟ ᱦᱚᱸ ᱦᱟᱴᱟᱜ ᱠᱷᱟᱹᱪᱞᱟᱹᱜ ᱴᱩᱱᱠᱤ ᱥᱮ ᱯᱟᱹᱭᱞᱟᱹ ᱨᱮᱠᱚ ᱵᱟᱱᱟᱨ ᱚᱱᱟ ᱦᱚᱞᱚᱝ ᱞᱩᱵᱩᱜ ᱟᱨ ᱥᱤᱸᱫᱩᱨ ᱠᱚ ᱡᱚᱫᱼᱟ ᱦᱮᱞᱳ
ᱦᱮᱸ ᱦᱮᱸ
ᱟᱣᱱᱟ ᱡᱚᱫ ᱠᱟᱛᱮᱫ ᱛᱟᱨᱯᱚᱨ ᱦᱩᱲᱩ ᱠᱚ ᱤᱫᱤ ᱛᱟᱦᱮᱱᱟ ᱟᱫᱚ ᱛᱤᱱᱟᱹᱜ ᱜᱟᱱ ᱠᱚ ᱞᱟᱠᱷ ᱪᱮᱫ ᱜᱮ ᱡᱟᱭᱦᱳᱠ ᱠᱤᱢᱵᱟ ᱡᱩᱫᱤ ᱥᱤ ᱛᱟᱦᱮᱱ ᱠᱷᱟᱡ ᱠᱟᱹᱴᱤᱡ ᱠᱚ ᱞᱟᱲᱟᱣ ᱵᱟᱲᱟᱦᱟᱜᱼᱟ ᱚᱱᱟ ᱪᱮᱛᱟᱱ ᱨᱮ ᱦᱮᱸ ᱠᱷᱮᱛ ᱨᱮ ᱤᱫᱤ ᱠᱟᱛᱮ ᱠᱚ ᱮᱨ ᱠᱮᱫ ᱜᱮ ᱟᱨ ᱮ ᱮᱨ ᱠᱟᱛᱮ ᱚᱱᱰᱮ ᱠᱷᱚᱱ ᱡᱟᱦᱟᱸ ᱤᱭᱟᱹ ᱩ ᱦᱟᱥᱟ ᱠᱚ ᱟᱜᱩ ᱛᱚᱨᱟᱭᱟ ᱚᱱᱟᱨᱮ ᱱᱟᱣᱟ ᱴᱩᱩᱱᱠᱤ ᱥᱮ ᱱᱟᱣᱟ ᱠᱷᱟᱹᱪᱞᱟᱜ ᱛᱮ ᱚᱱᱟ ᱟᱹᱜᱩ ᱠᱟᱛᱮ ᱚᱲᱟᱜ ᱨᱮᱱᱟᱜ ᱡᱚᱛᱚ ᱠᱩᱱ ᱨᱮᱠᱚ ᱯᱮᱭᱟ ᱠᱩᱱ ᱨᱮᱠᱚ ᱮᱢᱟᱜ-ᱟ ᱡᱚᱛᱚ ᱨᱮᱫᱚ ᱵᱟᱝ ᱚᱲᱟᱜ ᱨᱮᱱᱟᱜ ᱯᱮᱭᱟ ᱠᱩᱱ ᱨᱮᱠᱚ ᱦᱮᱸ ᱨᱮᱠᱚ ᱮᱢᱟᱜ ᱛᱟᱦᱮᱱᱟ ᱱᱤᱭᱟᱹᱜᱮ
ᱚᱱᱠᱟ ᱠᱟᱱ ᱜᱮᱭᱟ ᱦᱚᱭᱛᱳ ᱟᱫᱚ ᱤᱧ ᱫᱚ ᱵᱟᱹᱧ ᱧᱮᱞ ᱵᱟᱲᱟ ᱟᱠᱟᱫ ᱠᱚᱣᱟ
ᱛᱟᱨᱯᱚᱨ ᱱᱚᱜᱼᱚᱭ ᱛᱚ ᱟᱵᱟᱨ ᱥᱮᱴᱮᱨᱮᱱᱟ ᱟᱥᱟᱲ ᱠᱚᱸᱜᱟ ᱵᱟᱝ ᱟᱥᱟ
ᱟᱪᱪᱷᱟ ᱚᱱᱟ ᱟᱢᱵᱟᱵᱚᱛᱤ ᱫᱚ ᱚᱠᱟ ᱥᱚᱢᱚᱭ ᱦᱩᱭᱩᱜ ᱠᱟᱱᱟ
ᱟᱢᱵᱟᱵᱟᱚᱛᱤ ᱫᱚ ᱦᱩᱭᱩᱜᱼᱟ ᱟᱥᱟᱲ ᱨᱮᱱᱟᱜ ᱥᱟᱛ ᱫᱤᱱ ᱨᱮ
ᱚ ᱟᱪᱪᱷᱟ ᱚᱱᱟ ᱚᱱᱟ ᱫᱤᱠ ᱛᱮ ᱡᱚᱠᱷᱚᱱᱮ ᱢᱮᱱ ᱠᱮᱫᱟᱢ ᱚᱱᱟᱛᱤᱧ ᱟᱸᱡᱚᱢ ᱠᱮᱫᱟ ᱟᱢᱵᱟᱵᱚᱛᱤ ᱨᱮᱫᱚ ᱪᱮᱫ ᱯᱮ ᱡᱚᱢ ᱛᱟᱦᱮᱱᱟ
ᱟᱢᱵᱟᱵᱚᱛᱤ ᱨᱮᱫᱚ ᱟᱞᱮᱫᱚ ᱚᱱᱟ ᱠᱟᱱᱴᱷᱟᱲ ᱠᱷᱟᱹᱡᱟᱹᱲᱤ
ᱚ ᱟᱯᱮ ᱦᱚᱸ ᱠᱟᱱᱴᱷᱟᱲ ᱠᱟᱱᱴᱷᱟᱲ ᱠᱷᱟᱹᱡᱟᱹᱲᱤ ᱜᱮᱯᱮ ᱡᱚᱢᱮᱫ ᱛᱟᱦᱮᱱᱟ ᱚᱱᱟ ᱢᱤᱫ ᱦᱚᱲ ᱥᱚᱸᱜᱮᱧ ᱜᱚᱞᱯᱷᱚ ᱠᱮᱫᱟ ᱦᱟᱱᱛᱮ ᱨᱮ ᱨᱟᱱᱤ ᱵᱟᱸᱫᱷ ᱥᱮᱫ ᱨᱮ ᱩᱱᱤ ᱦᱚᱸ ᱚᱱᱟᱜᱮ ᱜᱮ ᱞᱟᱹᱭ ᱟᱫᱤᱧᱟ ᱠᱤᱱᱛᱩ ᱟᱞᱮ ᱥᱮᱫ ᱫᱚ ᱟᱢᱵᱟᱵᱤᱛᱤ ᱨᱮᱫᱚ ᱩᱞ ᱠᱚ ᱡᱚᱢᱮᱫ ᱛᱟᱦᱮᱱᱟ
ᱦᱳᱭ
ᱤᱧ ᱚᱱᱟᱜᱤᱧ ᱟᱸᱡᱚᱢ ᱠᱮᱫᱟ ᱡᱮ ᱚᱱᱛᱮ ᱦᱳᱭ ᱠᱟᱱᱴᱷᱟᱲ ᱠᱷᱟᱹᱡᱟᱹᱲᱤ ᱚᱱᱟ ᱠᱚᱠᱚ ᱡᱚᱢᱟ ᱠᱤᱱᱛᱩ ᱟᱞᱮ ᱥᱮᱱ ᱫᱚ ᱩᱞ ᱠᱚ ᱡᱚᱢ ᱛᱟᱦᱮᱸᱱᱟ
ᱩ
ᱛᱟᱨᱯᱚᱨᱮ ᱦᱚᱭᱛᱳ ᱡᱚᱛᱚ ᱥᱟᱫ ᱫᱚ ᱡᱚᱛᱚ ᱨᱚᱠᱚᱢ ᱵᱟᱠᱚ ᱢᱟᱱᱟᱣ ᱟᱛᱚ ᱠᱤᱱᱛᱩ ᱟᱞᱮ ᱥᱮᱫ ᱫᱚ ᱢᱟᱱᱮ ᱤᱧᱟᱜ ᱡᱟᱢᱟᱭ ᱚᱲᱟᱜ ᱥᱮᱫ ᱚᱸᱰᱮ ᱫᱚ ᱫᱚᱢᱮ ᱡᱟᱠ ᱡᱚᱢᱚᱠ ᱜᱮᱠᱚ ᱢᱟᱱᱟᱣᱟ ᱪᱮᱫ ᱜᱚᱨᱟᱢ ᱯᱩᱡᱟᱹ ᱥᱮ ᱪᱮᱫ ᱠᱚᱠᱚ ᱢᱮᱱᱟ ᱩᱱ ᱨᱮᱜᱮ ᱠᱚ ᱠᱚᱨᱟᱣ ᱛᱟᱦᱮᱱᱟ ᱚᱠᱚᱭ ᱚᱲᱟᱜ ᱨᱮ ᱠᱷᱚᱡ ᱫᱚ ᱥᱤᱢ ᱠᱚ ᱵᱚᱸᱜᱟ ᱠᱚᱣᱟ ᱚᱠᱚᱭ ᱚᱲᱟᱜ ᱠᱷᱚᱡ ᱫᱚ ᱵᱷᱮᱲᱟ ᱠᱚ ᱵᱚᱸᱜᱟ ᱠᱚᱣᱟ ᱱᱚᱜᱼᱚᱭ ᱱᱝᱠᱟ ᱛᱟᱨᱯᱚᱨᱮ ᱚᱱᱠᱟᱜᱮ ᱢᱟᱱᱮ ᱦᱚᱯᱚᱱ ᱮᱨᱟ ᱢᱤᱥᱨᱟ ᱯᱮᱲᱟ ᱯᱟᱹᱲᱦᱟᱹ ᱠᱚ, ᱚᱱᱮ ᱵᱟᱦᱟ ᱥᱚᱦᱨᱟᱭ ᱞᱮᱠᱟᱜᱮ, ᱟᱢᱵᱟᱵᱚᱛᱤ ᱨᱮᱦᱚᱸᱠᱚ ᱦᱤᱡᱩᱜ ᱛᱟᱦᱮᱱᱟ ᱾
ᱟᱨ ᱡᱟᱸᱦᱟᱸ ᱜᱚᱨᱟᱢ ᱯᱩᱡᱟᱹ ᱧᱩᱛᱩᱢ ᱛᱮ ᱠᱚ ᱡᱟᱦᱮᱨ ᱨᱮᱠᱚ ᱵᱚᱸᱜᱟᱭᱮᱫᱟ ᱾ ᱚᱱᱟ ᱫᱚ ᱵᱟᱵᱟᱦᱚᱲ ᱥᱩᱢᱩᱝᱜᱮ ᱵᱟᱲᱜᱮᱨᱮ ᱯᱤᱴᱷᱟ ᱞᱟᱴᱷᱟ ᱠᱟᱛᱮᱜ, ᱥᱮ ᱵᱷᱟᱹᱡᱤ ᱠᱟᱛᱮᱫ ᱡᱟᱭᱦᱳᱠ ᱱᱚᱝᱠᱟ ᱾ ᱤᱭᱟᱹ ᱠᱟᱛᱮ ᱠᱚ ᱡᱚᱢ ᱛᱟᱦᱮᱱᱟ ᱾ ᱚᱱᱟ ᱫᱚ ᱟᱭᱳ ᱦᱚᱲ ᱫᱚ ᱵᱟᱠᱚ ᱡᱚᱢᱟ ᱾ ᱚᱝᱠᱟ
ᱡᱟᱸᱦᱟᱸ ᱯᱩᱡᱟᱹ ᱠᱩ ᱦᱩᱭᱩᱜ ᱛᱟᱠᱩᱣᱟ ᱾
ᱦᱮᱸ ᱡᱟᱸᱦᱟᱸ ᱡᱟᱸᱦᱟᱸ ᱩ ᱥᱤᱢ ᱦᱳᱠ ᱠᱤᱝᱵᱟ ᱵᱷᱮᱲᱟ, ᱦᱳᱠ ᱡᱟᱸᱦᱟᱸ ᱠᱚ ᱯᱩᱡᱟᱹᱭ ᱮᱭᱟ ᱾
ᱦᱮᱸ
ᱚᱱᱟ ᱫᱚ ᱟᱭᱳ ᱦᱚᱲ ᱫᱚ ᱵᱟᱠᱚ ᱡᱚᱢᱟ, ᱚᱱᱟ ᱫᱚ ᱵᱟᱵᱟ ᱦᱚᱲ ᱜᱮᱠᱚ ᱡᱚᱢ ᱛᱟᱦᱮᱱᱟ ᱵᱟᱲᱜᱮ ᱥᱮᱜ ᱨᱮ ᱾ ᱟᱨ ᱚᱱᱟ ᱫᱚ ᱚᱲᱟᱜ ᱦᱚᱸ ᱵᱟᱝ ᱠᱚ, ᱠᱷᱟᱹᱲ ᱛᱟᱦᱮᱱᱟ ᱾ ᱦᱚᱜᱼᱚ ᱱᱚᱝᱠᱟ ᱾ ᱚᱱᱟ ᱚᱱᱠᱟ ᱛᱟᱨᱯᱚᱨ ᱞᱟᱹᱭᱢᱮ
ᱛᱟᱨᱯᱚᱨᱮ ᱫᱚ ᱟᱫᱚ ᱪᱮᱫ ᱯᱟᱲᱟᱜ ᱠᱟᱱᱟ, ᱛᱚᱵᱮ ᱟᱥᱟᱲ ᱯᱚᱨᱮ ᱫᱚ? ᱥᱟᱵᱚᱱᱻ ᱥᱟᱵᱚᱱ ᱢᱟ ᱞᱟᱹᱭ ᱦᱩᱭᱮᱱ ᱜᱮᱭᱟ ᱚᱱᱠᱟ ᱫᱚ ᱪᱮᱫ ᱦᱚᱸ ᱵᱟᱹᱱᱩᱜ ᱜᱮᱭᱟ ᱾
ᱦᱮᱸ ᱚᱱᱠᱟ ᱫᱚ ᱯᱚᱨ ᱯᱚᱨ ᱟᱫᱚ ᱪᱟᱞᱟᱣ ᱤᱫᱤᱭᱱᱟ ᱾
ᱟᱨ ᱥᱚᱨᱦᱟᱭ ᱢᱟ ᱨᱚᱲ ᱦᱩᱭᱮᱱ ᱜᱮᱭᱟ ᱾ ᱥᱚᱢᱟᱱ ᱜᱮᱛᱟ ᱵᱚᱱᱟ ᱥᱚᱦᱚᱨᱟᱭ ᱫᱚ ᱾
ᱟᱪᱪᱷᱟ ᱞᱟᱹᱭ ᱢᱮᱥᱮ ᱦᱚᱸᱜᱼᱚᱭ ᱡᱮ, ᱵᱟᱯᱞᱟ ᱫᱤᱱ ᱠᱚ ᱯᱟᱨᱚᱢᱮᱱᱟ ᱦᱮᱸ ᱥᱮ ᱾
ᱦᱩᱸ
ᱱᱚᱣᱟ ᱡᱟᱸᱦᱟᱸ ᱫᱚ ᱵᱟᱯᱞᱟᱨᱮ ᱡᱮ ᱥᱟᱱᱛᱟᱲ ᱥᱚᱢᱟᱡᱽ ᱨᱮᱱᱟᱜ ᱢᱟᱱᱮ ᱛᱩᱢᱫᱟᱜ ᱴᱟᱢᱟᱠ ᱟᱫᱚᱜ ᱠᱟᱱᱟ, ᱥᱮ ᱢᱟᱭᱤᱠ ᱵᱚᱠᱥ ᱦᱚᱸ ᱪᱟᱞᱟᱜ ᱠᱟᱱᱟ ᱾ ᱱᱚᱣᱟ ᱤᱫᱤᱠᱟᱛᱮ ᱟᱢ ᱪᱮᱫ ᱮᱢ ᱞᱟᱹᱭᱟ?
ᱱᱚᱣᱟ ᱤᱫᱤ ᱠᱟᱛᱮᱫ ᱫᱚ ᱱᱚᱣᱟ ᱠᱚ ᱟᱫᱚᱜ ᱠᱟᱱᱟ ᱢᱮᱱᱫᱚ, ᱟᱫᱽ ᱦᱚᱲ ᱫᱚ ᱟᱵᱚ ᱜᱮᱛᱚ ᱾ ᱟᱫᱚ ᱱᱚᱣᱟ ᱫᱚ ᱡᱚᱛᱚ ᱠᱷᱚᱱᱟᱜ ᱞᱟᱦᱟᱛᱮ ᱢᱮᱱ ᱜᱟᱱᱚᱜᱼᱟ, ᱱᱚᱣᱟ ᱜᱮ ᱱᱚᱣᱟ ᱫᱚ ᱱᱟᱯᱟᱭ ᱫᱚ ᱵᱟᱵᱚᱱ ᱠᱟᱹᱢᱤᱭᱫᱟ ᱾ ᱵᱟᱝ ᱦᱩᱭᱩᱜ ᱠᱟᱱᱟ ᱟᱨ ᱱᱚᱣᱟ ᱠᱚᱫᱚ ᱡᱚᱛᱚ ᱦᱚᱲᱜᱮ ᱵᱩᱡᱽ ᱞᱟᱜᱟᱣ ᱵᱚᱱᱟ ᱾ ᱠᱟᱨᱚᱱ ᱫᱚ ᱱᱚᱣᱟ ᱠᱚ ᱟᱫᱚᱜ ᱨᱮᱭᱟᱜ ᱠᱟᱨᱚᱱ ᱦᱚᱛᱚ ᱠᱟᱱᱟ, ᱱᱤᱛᱚᱜ ᱫᱚ ᱥᱤᱠᱱᱟᱹᱛ ᱛᱚ ᱦᱚᱨ ᱨᱮ ᱡᱚᱛᱚ ᱦᱚᱲ ᱢᱮᱱᱟᱜ ᱵᱚᱱᱟ ᱾ ᱡᱚᱛᱚ ᱠᱚᱜᱮ ᱵᱟᱭᱨᱮ ᱨᱮᱠᱚ ᱛᱟᱦᱮᱱ ᱠᱟᱱᱟ, ᱛᱟᱦᱮᱱ ᱠᱟᱱᱟ ᱵᱚᱱ ᱾ ᱟᱨ ᱟᱫᱚᱜ ᱨᱮᱭᱟᱜ ᱠᱟᱨᱚᱱ ᱫᱚ, ᱟᱵᱚ ᱵᱟᱝ ᱥᱩᱨᱩᱜ ᱨᱮᱭᱟᱜ ᱜᱮ ᱠᱟᱨᱚᱱ ᱚᱱᱟ ᱠᱚ ᱴᱮᱠᱟᱣ ᱫᱚᱦᱚᱭ ᱞᱮᱠᱟ ᱫᱟᱲᱮ ᱫᱚ ᱚᱱᱟ ᱥᱟᱶᱨᱮ ᱛᱟᱦᱮᱸᱱ ᱦᱳᱭᱩᱳᱜᱼᱟ ᱾ ᱢᱟᱱᱮ ᱟᱥᱚᱞ ᱠᱟᱛᱷᱟ ᱚᱱᱟ ᱠᱚ ᱥᱮᱬᱟᱭ ᱦᱳᱭᱳᱜᱼᱟ ᱾ ᱚᱱᱟ ᱠᱚ ᱴᱷᱤᱠ ᱢᱚᱛᱚ ᱵᱟᱝ ᱥᱮᱬᱟ ᱠᱟᱨᱚᱱ ᱛᱮᱜᱮ ᱱᱤᱛᱚᱜ ᱚᱱᱟ ᱠᱚᱫᱚ ᱵᱚᱱ ᱟᱹᱲᱤᱥᱟᱜ ᱠᱟᱱᱟ ᱥᱮ ᱾
ᱟᱻᱸ
ᱡᱚᱫᱤᱭᱳ ᱚᱱᱟ ᱠᱚ ᱠᱟᱞᱪᱟᱨ ᱴᱷᱤᱠ ᱴᱷᱟᱠ ᱛᱟᱦᱮᱸ ᱠᱚᱜ ᱛᱟᱵᱚᱱ ᱜᱮᱭᱟ ᱢᱟᱱᱮ ᱱᱤᱛᱚᱜ ᱨᱮ ᱡᱟᱦᱟᱸᱭ ᱠᱚ ᱵᱟᱭᱨᱮ ᱵᱚᱱ ᱛᱟᱦᱮᱸᱱ ᱠᱟᱱᱟ ᱾ ᱩᱱᱠᱩ ᱠᱚ ᱡᱚᱫᱤ ᱱᱚᱣᱟ ᱠᱚ ᱵᱮᱥ ᱧᱚᱜ ᱜᱮᱠᱚ ᱫᱟᱲᱮᱭᱟᱜ ᱠᱮᱭᱟ, ᱛᱟᱦᱚᱞᱮ ᱦᱚᱭᱛᱳ ᱵᱟᱠᱚ ᱟᱥᱠᱮᱛᱟᱜ ᱠᱮᱭᱟ ᱾
ᱟᱨ
ᱛᱚ ᱱᱚᱣᱟ ᱠᱚᱫᱚ ᱡᱟᱦᱟᱸ ᱨᱮᱜᱮᱢ ᱛᱟᱦᱮᱸᱱᱟ ᱠᱟᱹᱴᱤᱡ ᱫᱚ ᱢᱟᱱᱮ ᱠᱟᱞᱪᱟᱨ ᱤᱫᱤᱜᱮ ᱵᱷᱟᱹᱜᱤᱜᱼᱟ ᱛᱟᱦᱚᱞᱮ ᱠᱷᱟᱱ ᱜᱮ ᱱᱚᱣᱟ ᱪᱮᱛᱟᱱ ᱢᱟᱱᱮ ᱨᱟᱹᱥᱠᱟᱹ ᱦᱚᱸ ᱦᱤᱡᱩᱜᱼᱟ ᱛᱟᱸᱦᱮᱸᱱᱟ᱾ ᱟᱨ ᱨᱟᱹᱥᱠᱟᱹ ᱛᱟᱦᱮᱸᱱᱟ ᱾ ᱛᱟᱦᱮᱸᱞᱱᱠᱷᱟᱱ ᱜᱮ ᱟᱢ ᱡᱚᱛᱚ ᱞᱮᱠᱟ ᱞᱮᱠᱟᱱ ᱠᱟᱹᱢᱤ ᱜᱮ ᱠᱚᱨᱟᱣ ᱥᱟᱱᱟ ᱢᱮᱭᱟ ᱾ ᱦᱮᱸᱻ ᱚᱱᱟᱛᱮ ᱡᱟᱦᱟᱸᱭ ᱜᱮ ᱡᱟᱦᱟᱸ ᱨᱮᱵᱚᱱ ᱛᱟᱦᱮᱸᱱ, ᱱᱚᱣᱟ ᱠᱚᱫᱚ ᱠᱟᱹᱴᱤᱡ ᱫᱤᱥᱟᱹ ᱫᱤᱥᱟᱹ ᱫᱚᱦᱚ ᱜᱮ ᱫᱚᱨᱠᱟᱨ ᱠᱟᱱᱟ ᱾
ᱟᱪᱪᱷᱟ ᱵᱟᱯᱞᱟ ᱚᱲᱟᱜ ᱨᱮ ᱡᱟᱦᱟᱸ ᱫᱚ ᱮᱸᱻ᱾ ᱛᱩᱢᱫᱟᱜ ᱴᱟᱢᱟᱠ ᱵᱟᱹᱜᱤ ᱠᱟᱛᱮᱫ, ᱢᱟᱭᱤᱠ ᱵᱚᱠᱥ ᱠᱚ ᱵᱟᱡᱟᱣ ᱫᱟ ᱛᱚ ᱱᱚᱣᱟ ᱟᱢ ᱥᱚᱢᱚᱨᱛᱷᱚᱱ ᱫᱟᱢ ᱥᱮ ᱵᱟᱝ? ᱵᱷᱟᱜᱮ ᱠᱚ ᱠᱟᱹᱢᱤᱭᱮᱫᱟ ᱥᱮ ᱵᱟᱹᱲᱤᱡᱚᱜ ᱠᱟᱱᱟ?
ᱵᱟᱹᱲᱤᱡ ᱫᱚ ᱢᱤᱫ ᱞᱮᱠᱟ ᱛᱮ ᱢᱮᱱᱠᱷᱟᱱ ᱱᱚᱝᱠᱟ ᱵᱟᱡᱟᱣ ᱮᱫᱟᱠᱚ, ᱢᱮᱱᱛᱮ ᱫᱚ ᱵᱟᱝ ᱵᱟᱹᱲᱤᱡᱚᱜ ᱠᱟᱱᱟ ᱾ ᱢᱟᱱᱮ ᱢᱤᱫᱴᱟᱱ ᱵᱟᱯᱞᱟ ᱢᱟᱱᱮ ᱜᱮᱛᱚ ᱚᱱᱩᱥᱴᱷᱟᱱ ᱠᱟᱱ ᱛᱟᱵᱚᱱᱟ ᱛᱚ ᱾ ᱩᱸᱻ ᱵᱚᱠᱥᱚ ᱵᱟᱡᱟᱣ ᱦᱚᱸ ᱩᱱᱟᱹᱜᱴᱟ ᱵᱟᱹᱲᱤᱡ ᱫᱚ ᱵᱟᱝ ᱠᱟᱱᱟ, ᱵᱟᱹᱲᱤᱡ ᱫᱚ ᱛᱤᱨᱮ ᱦᱩᱭᱩᱜ ᱠᱟᱱᱟ ᱡᱚᱠᱷᱚᱱ ᱟᱵᱚᱣᱟᱜ ᱡᱟᱦᱟᱸ ᱠᱟᱱᱟ᱾ ᱥᱚᱢᱟᱡᱽ ᱨᱮᱭᱟᱜ ᱛᱩᱢᱫᱟᱹᱜ ᱴᱟᱢᱟᱠ ᱛᱮ ᱮᱱᱮᱡ ᱥᱮᱨᱮᱧ ᱚᱱᱟ ᱠᱚ ᱵᱟᱫ ᱠᱟᱛᱮ ᱡᱚᱠᱷᱚᱱ ᱛᱚᱠᱷᱚᱱ ᱚᱱᱟ ᱩᱱ ᱥᱚᱢᱚᱭ ᱨᱮ ᱱᱚᱣᱟ ᱵᱚᱱ ᱮᱞᱟᱣ ᱮᱫᱟ ᱾ ᱩᱱᱨᱮ ᱵᱟᱹᱲᱤᱡᱚᱜ ᱠᱟᱱᱟ ᱾ ᱛᱚ ᱡᱩᱫᱤᱭᱳ ᱚᱱᱟ ᱦᱚᱸ ᱵᱚᱱ ᱫᱤᱥᱟᱹ ᱫᱚᱦᱚᱭᱟ ᱛᱟᱦᱚᱞᱮ ᱦᱚᱭᱛᱚ ᱱᱚᱣᱟ ᱦᱚᱸ ᱵᱟᱹᱲᱤᱡ᱾ ᱫᱚ ᱵᱟᱝ ᱠᱟᱱᱟ, ᱵᱟᱱᱟᱨ ᱜᱮ ᱥᱚᱢᱟᱱ ᱵᱷᱟᱵ ᱛᱮᱜᱮ ᱵᱮᱵᱚᱦᱟᱨ ᱩᱪᱤᱛ ᱠᱟᱱᱟ ᱾
ᱦᱮᱸ ᱥᱚᱵ ᱛᱷᱮᱠᱮ ᱢᱟᱨᱟᱝ ᱫᱚ ᱦᱩᱭᱩᱜ ᱦᱮᱸ ᱥᱚᱵ ᱛᱷᱮᱠᱮ ᱢᱟᱨᱟᱝ ᱫᱚ ᱦᱩᱭᱩᱜ ᱠᱟᱱᱟ ᱱᱤᱭᱟᱹ ᱩᱪᱤᱛ ᱠᱟᱱ ᱛᱟᱵᱚᱱᱟ ᱡᱮ ᱦᱮᱸ ᱦᱚᱭᱛᱚ ᱡᱟᱦᱟᱸ ᱛᱤᱱᱟᱹᱜ